ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱡᱚᱢ ᱵᱟᱲᱟ ᱠᱮᱫᱟ ᱵᱤᱱ?
ᱦᱮᱸ ᱦᱮᱸ ᱡᱚᱢ ᱵᱟᱲᱟ ᱦᱩᱭ ᱠᱟᱱᱟ᱾
ᱦᱮᱸ ᱟᱹᱞᱤᱧᱟᱜ ᱦᱚᱸ ᱮᱱᱟᱝ ᱡᱚᱢ ᱵᱟᱲᱟ ᱦᱩᱭ ᱠᱟᱱᱟ ᱛᱤᱠᱤᱱ ᱱᱟᱜ ᱫᱚ ᱱᱟᱦᱟᱜ ᱟᱹᱣᱨᱤ ᱜᱤ ᱱᱟᱦᱟᱜ
ᱦᱚᱸ ᱱᱟᱯᱟᱭ ᱜᱮ ᱛᱟᱞᱦᱮ
ᱟᱨ ᱪᱮᱫ ᱠᱚᱵᱤᱱ ᱪᱤᱠᱟ ᱵᱟᱲᱟᱭᱮᱜᱼᱟ?
ᱚᱸ ᱚᱲᱟᱜ ᱠᱚᱨᱮᱜ ᱜᱮ ᱫᱩᱲᱩᱵ ᱵᱟᱲᱟ ᱦᱩᱭᱩᱜ ᱠᱟᱱᱟ ᱱᱤᱛᱚᱜ ᱫᱚ
ᱦᱮᱸ ᱱᱤᱛᱚᱜ ᱢᱟ ᱥᱤᱛᱩᱝ ᱵᱮᱲᱟ ᱪᱮ
ᱦᱮᱸ ᱦᱮᱸ ᱦᱮᱸ
ᱦᱮᱸ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭᱩᱜᱼᱟ᱾
ᱦᱩᱸ
ᱟᱨ ᱚᱝᱠᱟ ᱪᱮᱫ ᱤᱧ ᱢᱮᱛᱟ ᱵᱤᱱᱟ ᱪᱟᱥᱵᱟᱥ ᱠᱚᱫᱚ
ᱪᱟᱥᱵᱟᱥ ᱠᱚᱫᱚ ᱱᱤᱛᱚᱜ ᱫᱚ ᱢᱟᱴᱷ ᱫᱚ ᱯᱷᱟᱠᱟᱞ ᱜᱮᱭᱟ᱾ ᱱᱤᱛᱚᱜ ᱡᱮ ᱡᱮᱦᱮᱛᱩ ᱱᱤᱛᱚᱜ ᱫᱚ ᱢᱟᱴᱷ ᱠᱚ ᱯᱷᱟᱠᱟ ᱜᱮᱭᱟ ᱡᱷᱚᱛᱚ ᱜᱮ᱾ ᱱᱤᱛᱚᱜ ᱫᱚ ᱥᱤᱛᱩᱝ ᱱᱤᱛᱚᱜ ᱫᱚ ᱛᱚ ᱱᱤ ᱱᱤᱛᱚᱜ ᱢᱟᱴᱷ ᱠᱚ ᱡᱚᱛᱚ ᱯᱷᱟᱠᱟ ᱜᱮᱭᱟ᱾ ᱛᱤᱧ ᱡᱟᱹᱯᱩᱫ ᱦᱮᱜ ᱞᱮᱠᱷᱟᱱ ᱨᱚᱦᱚᱭ ᱦᱩᱭᱩᱜᱼᱟ ᱦᱳᱲᱳ ᱠᱚ᱾
ᱦᱮᱸ ᱦᱮᱸ᱾ ᱟᱨ, ᱡᱷᱤᱯᱤᱨ ᱡᱟᱹᱲᱤ ᱠᱚ ᱦᱩᱭᱩᱜ ᱠᱟᱱᱟ ᱪᱮ ᱵᱟᱝ ᱟᱯᱮ ᱥᱮᱱ ᱫᱚ?
ᱦᱮᱸ, ᱯᱨᱟᱭ ᱫᱤᱱ ᱜᱮ ᱟᱨᱠᱤ᱾ ᱱᱮ ᱥᱤᱛᱩᱝ ᱫᱟᱭ ᱢᱤᱫ ᱫᱤᱱ ᱟᱨ ᱢᱤᱫ ᱫᱤᱱ ᱦᱚᱭ ᱫᱟ ᱟᱨᱠᱤ, ᱡᱷᱤᱯᱤᱨ ᱡᱟᱹᱲᱤ᱾
ᱟᱨ, ᱨᱚᱡᱚ ᱯᱟᱨᱚᱵᱽ ᱠᱚᱫᱚ ᱱᱟᱜ ᱚᱠᱟᱞᱮᱠᱟ ᱦᱟᱸᱜ? ᱯᱮ ᱢᱟᱱᱟᱣ ᱜᱮᱭᱟ ᱥᱮ ᱵᱟᱝᱟ ᱟᱯᱮ ᱚᱱᱛᱮ? ᱦᱮᱞᱳ᱾
ᱦᱮᱸ, ᱯᱚᱨᱚᱵᱽ ᱠᱚ ᱯᱚᱨᱚᱵᱽ ᱠᱚ ᱵᱚᱞᱛᱮ ᱜᱮᱞᱮ ᱡᱷᱚᱛᱚ ᱜᱮ ᱦᱩᱭᱩᱜ ᱜᱮᱭᱟ, ᱟᱞᱮ ᱥᱮᱫ ᱫᱚ᱾ ᱱᱤᱭᱟᱹ ᱥᱟᱶᱛᱟᱞᱤ ᱡᱟᱦᱟᱸ ᱱᱟᱣᱟ, ᱱᱟᱣᱟ ᱥᱮᱨᱢᱟ ᱚᱱᱟ ᱚᱱ ᱚᱱᱠᱟᱛᱮ, ᱢᱟᱱᱮ ᱡᱷᱚᱛᱚ ᱯᱚᱨᱚᱵᱽ ᱜᱮ ᱦᱩᱭᱩᱜ ᱜᱮᱭᱟ ᱟᱞᱮ ᱴᱷᱮᱱ᱾
ᱦᱮᱸ ᱦᱮᱸ᱾ ᱛᱟᱦᱚᱞᱮ ᱦᱟᱸᱜ ᱚᱱᱟ ᱯᱟᱦ, ᱦᱚᱸ ᱚᱱᱠᱟᱜᱮ ᱦᱟᱸᱜ ᱟᱞᱮ ᱥᱮᱱ ᱦᱚᱸ᱾ ᱛᱚ ᱱᱟᱦᱟᱜ, ᱚᱱᱠᱟ ᱯᱚᱨᱚᱵᱽ ᱞᱮᱠᱟᱛᱮ ᱱᱟᱦᱱᱟᱜ ᱟᱵᱚ ᱱᱤᱭᱟᱹ ᱵᱷᱤᱛᱤᱨ ᱨᱮᱦᱚᱸ ᱢᱤᱫ ᱟᱹᱰᱤ ᱢᱟᱨᱟᱝ ᱯᱟᱨᱟᱵᱽ ᱢᱤᱫᱴᱤᱡ ᱦᱮᱱᱟᱜ ᱟᱠᱟᱫᱼᱟ᱾ ᱟᱨ ᱵᱟᱝ ᱢᱤᱫᱴᱤᱡ ᱟᱹᱰᱤ ᱢᱟᱨᱟᱝ ᱮᱸᱻ ᱢᱤᱪᱷᱤᱞ ᱱᱟᱜ ᱦᱮᱱᱟᱜ ᱟᱠᱟᱟᱜᱼᱟ᱾
ᱦᱮᱸ᱾
ᱛᱚ ᱱᱟᱦᱟᱜ ᱵᱤᱱ ᱵᱟᱲᱟᱭᱟ, ᱱᱤᱭᱟᱹ ᱪᱟᱸᱫᱳ ᱨᱮᱱᱟᱜ ᱦᱮᱱᱟᱜ ᱟᱠᱟᱜᱼᱟ᱾
ᱟ ᱾ ᱟᱹᱵᱤᱱ ᱦᱩᱞ ᱢᱟᱦᱟ ᱨᱮᱱᱟᱜ ᱞᱟᱹᱭ ᱵᱤᱱ᱾
ᱦᱮᱸ ᱦᱮᱸ, ᱴᱷᱤᱠ ᱴᱷᱤᱠ ᱴᱷᱤᱠ ᱴᱷᱤᱠ᱾
ᱡᱟᱦᱟᱸ, ᱩᱢ ᱯᱮ ᱜᱮᱞ ᱨᱮ ᱦᱩᱞ ᱦᱩᱭᱩᱜ᱾ ᱡᱩᱱ ᱢᱟᱥ᱾
ᱦᱮᱸ ᱦᱮᱸ᱾
ᱛᱚ, ᱟᱯᱮ ᱥᱮᱱ ᱦᱚᱭ ᱦᱩᱭᱩᱜ ᱜᱮᱭᱟ ᱥᱮ ᱪᱮᱫ?
ᱦᱮᱸ, ᱟᱞᱮ ᱥᱮᱱ ᱦᱚᱸ ᱦᱩᱭᱩᱜ ᱜᱮᱭᱟ, ᱟᱞᱮ ᱥᱮᱱ ᱦᱚᱸ ᱡᱟᱠ ᱡᱚᱢᱚᱠ ᱦᱩᱭᱩᱜ ᱜᱮᱭᱟ᱾ ᱟᱨ, ᱱᱟ ᱟᱨ ᱱᱟᱯᱟᱭ ᱛᱮᱜᱮ ᱱᱚᱛᱮ ᱦᱚᱸᱞᱮ ᱢᱟᱱᱟᱣ ᱜᱮᱭᱟ᱾ ᱛᱚ, ᱚᱱᱟ ᱥᱟᱛᱟᱢ ᱤᱫᱤ ᱟᱛᱮ ᱠᱤᱪᱷᱤ ᱟᱹᱵᱤᱱ ᱞᱟᱹᱭ ᱞᱮᱠᱷᱟᱱ ᱱᱟᱯᱟᱭ ᱠᱚᱜᱼᱟ᱾ ᱛᱚ ᱪᱮᱫ ᱵᱤᱱ ᱵᱟᱲᱟᱭᱟ ᱦᱩᱞ ᱢᱟᱦᱟ ᱨᱮ ᱪᱮᱫ ᱠᱷᱟᱹᱛᱤᱨ ᱵᱚᱱ ᱢᱟᱱᱟᱣ ᱵᱟᱛᱟᱣᱟ, ᱟᱨ ᱵᱟᱝ ᱪᱮᱫᱟᱜ ᱵᱚᱱ ᱢᱟᱱᱟᱣᱟ?
᱾ ᱦᱩᱞ ᱢᱟᱦᱟ ᱫᱚ ᱢᱟᱱᱮ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
ᱡᱚᱛᱚ ᱦᱚᱲᱜᱮ ᱯᱟᱞᱟᱣ ᱩᱪᱤᱛ ᱠᱟᱱ ᱛᱟᱵᱚᱣᱟ᱾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
ᱱᱚᱣᱟ ᱫᱚ ᱟᱵᱚ ᱡᱟᱦᱟᱸᱭ ᱱᱚᱜᱚᱭ ᱛᱮᱦᱮᱱ᱾ ᱨᱚᱲ ᱞᱟᱸᱫᱟ ᱠᱟᱛᱮᱫ, ᱠᱤᱢᱵᱟ ᱡᱚᱢ ᱵᱟᱧᱪᱟᱣ ᱠᱟᱛᱮᱜ ᱵᱚᱱ ᱛᱟᱦᱮᱸ ᱫᱟᱲᱮᱭᱟᱜ ᱠᱟᱱᱟ᱾ ᱱᱚᱣᱟ ᱫᱚ ᱟᱴᱷᱮᱨᱚᱥᱚ ᱯᱚᱧᱪᱟᱱᱱᱚ ᱥᱟᱞᱨᱮ ᱡᱟᱦᱟᱸ ᱢᱟᱱᱮ ᱟᱠᱚ ᱢᱤᱫᱴᱟᱝ ᱫᱚᱞ ᱠᱟᱛᱮᱫ ᱤᱝᱨᱮᱡᱽ ᱥᱟᱛᱮᱜ ᱠᱚ ᱞᱟᱹᱲᱦᱟᱹᱭ ᱞᱮᱫᱟ ᱚᱱᱟ ᱠᱷᱟᱹᱛᱤᱨ
ᱦᱮᱞᱳ
ᱟᱨ ᱦᱮ ᱞᱟᱹᱭ ᱵᱤᱱ
ᱵᱟᱝ ᱟᱸᱡᱚᱢᱚᱜ ᱠᱟᱱ ᱛᱟᱦᱮᱸᱫ ᱟᱴᱷᱨᱚᱥᱚ ᱯᱚᱪᱟᱱᱚᱵᱵᱚᱭ ᱵᱤᱱ ᱞᱟᱹᱭ ᱠᱮᱫᱮᱫᱼᱟ ᱤᱱᱟ ᱯᱚᱨᱮ?
ᱟᱴᱷᱮᱨᱚᱥᱚ ᱯᱚᱧᱪᱟᱱᱱᱚ ᱨᱮ ᱱᱚᱣᱟ ᱢᱟᱱᱮ ᱦᱩᱞ ᱟᱨᱠᱤ ᱦᱩᱭ ᱞᱮᱱᱟ ᱾ ᱱᱚᱣᱟ ᱦᱩᱞ ᱫᱚ ᱤᱝᱨᱮᱡᱽᱟᱜ ᱵᱤᱨᱩᱫ ᱦᱩᱭ ᱞᱮᱱᱟ ᱾
ᱦᱮᱸ
ᱛᱚ ᱱᱚᱣᱟ ᱩᱱᱠᱩ ᱱᱚᱣᱟ ᱯᱷᱩᱨᱜᱟᱹᱞ ᱠᱚ ᱟᱹᱜᱩ ᱟᱠᱟᱫ ᱵᱚᱱᱟ ᱵᱚᱞᱮ ᱟᱵᱚ ᱛᱮᱦᱮᱧ ᱢᱚᱡᱽ ᱛᱮ ᱱᱟᱭᱛᱮ ᱱᱟᱯᱟᱭ ᱛᱮ ᱨᱚᱲ ᱞᱟᱸᱫᱟ ᱠᱟᱛᱮ ᱛᱟᱦᱮᱸ ᱫᱟᱲᱮᱭᱟᱜ ᱠᱟᱱᱟ ᱵᱚᱱ ᱾
ᱦᱮᱸ ᱚᱱᱟ ᱢᱟ ᱥᱟᱹᱨᱤ ᱠᱟᱛᱷᱟ ᱜᱮ ᱜᱚᱢᱠᱮ, ᱢᱮᱱᱠᱷᱟᱱ ᱟᱵᱚᱼ ᱚᱱᱠᱟᱱᱟᱜ ᱫᱤᱱ ᱨᱮ ᱱᱤᱛᱚᱜ ᱡᱟᱦᱟᱸ ᱞᱮᱠᱟ ᱠᱚ ᱱᱟᱦᱟᱜ ᱱᱟᱦᱟᱜ ᱡᱟᱦᱟᱸ ᱞᱮᱠᱟ ᱦᱩᱭᱩᱜ ᱠᱟᱱᱟ, ᱮᱸ ᱚᱠᱟ ᱞᱮᱠᱟ ᱠᱚ ᱢᱟᱱᱟᱣ ᱵᱟᱛᱟᱣᱮᱫ ᱟᱨ ᱵᱟᱝ ᱚᱠᱟ ᱞᱮᱠᱟ ᱱᱤᱛᱚᱜ ᱦᱩᱭᱩᱜ ᱠᱟᱱᱟ, ᱚᱱᱟ ᱤᱫᱤᱭᱟᱛᱮ ᱠᱟᱹᱡ ᱵᱤᱱ ᱞᱟᱹᱭ ᱧᱚᱜ-ᱟ? ᱱᱤᱛᱚᱜᱟᱜ ᱡᱩᱜᱽ ᱨᱮᱱᱟᱜ?
ᱱᱤᱛᱚᱜᱟᱜ ᱡᱩᱜᱽ ᱩᱱᱠᱤᱱᱟᱜ ᱫᱚ ᱵᱟᱨᱥᱝ ᱢᱟᱱᱮ ᱵᱟᱨᱥᱮᱱ ᱰᱟᱦᱟᱨ ᱛᱮ ᱛᱟᱲᱟᱢᱫᱟᱭ
ᱦᱮᱸ
ᱢᱤᱫᱴᱟᱝ ᱫᱚ ᱠᱚᱠᱚᱭᱚᱜ ᱠᱟᱱᱟ ᱡᱟᱦᱟᱸᱭ ᱢᱟᱱᱮ ᱥᱟᱵ ᱫᱚᱦᱚ ᱨᱮᱱᱟᱜ ᱠᱚ ᱢᱟᱱᱮ ᱥᱟᱵ ᱥᱟᱵ ᱫᱚᱦᱚ ᱨᱮᱱᱟᱜ ᱠᱚ ᱪᱮᱥᱴᱟᱭᱮᱫᱟ ᱟᱨ ᱢᱤᱫᱴᱟᱝ ᱫᱚ ᱯᱷᱟᱱᱥᱮᱱ ᱴᱟᱸᱰᱤ ᱠᱚᱨᱮ ᱠᱤᱝᱵᱟ ᱡᱟᱜᱨᱚᱱ ᱴᱟᱸᱰᱤ ᱠᱚᱨᱮ ᱥᱮᱫ ᱫᱚᱲ ᱛᱟᱭ ᱚᱱᱛᱮ
ᱦᱩᱸ ᱛᱚ ᱱᱚᱝᱠᱟᱱ ᱫᱤᱱ ᱨᱮ ᱟᱵᱚ ᱪᱮᱫ ᱞᱮᱠᱟᱱ ᱡᱤᱱᱤᱥ ᱵᱚᱱ ᱫᱮᱠᱷᱟᱣᱟ, ᱟᱨ ᱪᱮᱫ ᱞᱮᱠᱟᱱ ᱥᱮᱪᱮᱫ ᱦᱚᱲ ᱵᱚᱱ ᱮᱢᱟ ᱠᱚᱣᱟ?
ᱡᱟᱦᱟᱸᱭ ᱱᱚᱣᱟ ᱥᱮᱫ ᱢᱟᱱᱮ ᱵᱩᱡᱽ ᱠᱮᱭᱟᱠᱚ ᱟᱨᱠᱤ ᱡᱮ ᱦᱮᱸ ᱱᱚᱣᱟ ᱞᱟᱹᱠ ᱞᱟᱹᱠᱛᱤᱭᱟᱱ ᱠᱟᱱᱟ ᱟᱨ ᱟᱵᱚᱨᱮᱱ ᱦᱩᱰᱤᱧ ᱦᱩᱰᱤᱧ ᱢᱟᱹᱭ ᱠᱚ ᱵᱟᱹᱵᱩ ᱠᱚᱠᱚ ᱥᱮᱬᱟᱭᱟ ᱧᱮ ᱠᱟᱮᱫ ᱛᱚ ᱱᱚᱝᱠᱟᱱ ᱮᱢ ᱡᱟᱦᱟᱸᱟᱭ ᱢᱟᱱᱮ ᱡᱟᱦᱟᱸᱭ ᱦᱚᱲ ᱠᱚ ᱠᱚᱨᱟᱣ ᱫᱟᱲᱮᱭᱟᱜᱼᱟ ᱵᱩᱡᱷᱟᱹᱣ ᱫᱟᱲᱮᱭᱟᱜᱼᱟ ᱠᱚ ᱮᱵᱚᱝ ᱦᱚᱲ ᱠᱚ ᱵᱩᱡᱷᱟᱹᱣ ᱫᱟᱲᱮᱭᱟᱜᱼᱟ ᱠᱚᱣᱟ ᱾
ᱦᱮᱸ ᱱᱚᱣᱟ ᱫᱚ ᱥᱟᱨᱤ ᱠᱟᱛᱷᱟ ᱠᱟᱱᱟ᱿ ᱛᱤᱨᱤᱥᱮ ᱡᱩᱱ ᱫᱚ ᱟᱵᱚ ᱢᱟᱱᱮ ᱞᱟᱹᱭ ᱞᱮᱠᱷᱟᱱ ᱥᱟᱱᱟᱢ ᱥᱟᱱᱛᱟᱲ ᱩᱭᱦᱟᱹᱨ ᱞᱟᱹᱠᱛᱤᱭᱟᱱ ᱡᱤᱱᱤᱥ ᱠᱟᱱᱟ᱾ ᱟᱨ ᱱᱚᱣᱟ ᱫᱚ ᱱᱤᱦᱟᱹᱛ ᱩᱭᱦᱟᱹᱨ ᱜᱮ ᱞᱟᱹᱠᱛᱤ ᱠᱟᱱ ᱜᱮᱭᱟ᱾ ᱡᱮᱦᱮᱛᱩ ᱥᱤᱫᱩ ᱠᱟᱹᱱᱦᱩ, ᱪᱟᱸᱫ ᱵᱟᱭᱨᱟ, ᱯᱷᱩᱞ ᱡᱷᱟᱱᱚ ᱱᱩᱠᱩ ᱟᱠᱚ ᱦᱩᱞ ᱛᱮ ᱢᱟᱭᱟᱢ ᱜᱟᱰᱟ ᱠᱚ ᱞᱤᱸᱜᱤᱮᱫ ᱛᱟᱦᱮᱱ ᱟᱨ ᱟᱠᱚᱣᱟᱜ ᱡᱤᱣᱤ ᱵᱟᱹᱛᱤ ᱟᱵᱚ ᱫᱤᱥᱚᱢ ᱯᱷᱩᱨᱜᱟᱹᱞ ᱠᱷᱟᱹᱛᱤᱨ ᱤᱬᱤᱡ ᱞᱮᱱ ᱛᱟᱦᱮᱸᱫ᱾
ᱦᱩᱸ ᱾
ᱟᱨ ᱱᱚᱝᱠᱟᱱ ᱫᱤᱱ ᱨᱮᱫᱚ ᱟᱵᱚ ᱟᱠᱚ ᱵᱚᱱ ᱩᱭᱦᱟᱹᱨ ᱠᱚᱣᱟ ᱟᱨ ᱵᱟᱝ ᱟᱠᱚ ᱵᱚᱱ ᱫᱷᱮᱭᱟᱱ ᱠᱚᱣᱟ ᱾ ᱟᱨ ᱱᱚᱝᱠᱟᱱᱟᱜ ᱡᱟᱛᱮ ᱟᱵᱚ ᱱᱟᱜᱟᱢᱤᱭᱟᱹ ᱜᱟᱭᱟᱱ ᱠᱚᱵᱚᱱ ᱦᱩᱭ ᱦᱚᱪᱚᱭᱟ ᱟᱨ ᱵᱟᱝᱠᱷᱟᱱ ᱱᱤᱛᱚᱜ ᱧᱮᱞᱚᱜ ᱠᱟᱱᱟ ᱮᱸ ᱠᱤᱪᱷᱤᱩ ᱠᱤᱪᱷᱩ ᱡᱟᱭᱜᱟ ᱨᱮ ᱟᱨᱵᱟᱝ ᱴᱚᱴᱷᱟ ᱴᱚᱴᱷᱟ ᱨᱮ ᱧᱮᱞᱚᱜ ᱠᱟᱱᱟ ᱢᱤᱫ ᱧᱤᱫᱟᱹ ᱯᱨᱚᱜᱨᱟᱢ ᱠᱚᱠᱚ ᱠᱚᱨᱟᱣ ᱦᱚᱪᱚᱭᱮᱫᱼᱟ ᱥᱟᱯᱲᱟᱭᱮᱫᱼᱟ ᱠᱚ ᱟᱨ ᱵᱚᱞ ᱠᱷᱮᱞ ᱠᱚᱠᱚ ᱥᱟᱯᱲᱟᱣ ᱦᱚᱪᱚᱭᱮᱫᱼᱟ ᱾ ᱛᱚ ᱚᱱᱠᱟᱱᱟᱜ ᱯᱨᱚᱜᱨᱟᱢ ᱵᱟᱝ ᱥᱟᱯᱲᱟᱣ ᱟᱛᱮ ᱟᱵᱚ ᱜᱟᱭᱟᱱ ᱠᱚᱵᱚᱱ ᱫᱮᱠᱷᱟᱣᱟ ᱟᱵᱚ ᱱᱟᱜᱟᱢ ᱨᱮᱱᱟᱜ ᱯᱩᱛᱷᱤ ᱯᱟᱛᱟᱵ ᱤᱫᱤ ᱟᱛᱮ ᱟᱵᱚ ᱚᱱᱟ ᱡᱤᱱᱤᱥ ᱵᱚᱱ ᱫᱮᱠᱷᱟᱣᱟ ᱦᱚᱲ ᱵᱚ ᱥᱤᱠᱷᱱᱟᱹᱛ ᱵᱚᱱ ᱮᱢᱟ ᱠᱚᱣᱟ ᱾ ᱟᱹᱞᱤᱧᱟᱜ ᱞᱟᱹᱭ ᱞᱮᱠᱟ ᱛᱮᱫᱚ ᱱᱟᱦᱜ ᱾ ᱪᱮᱫᱟᱜ ᱥᱮ ᱟᱵᱚ ᱜᱮᱥᱮ ᱠᱤᱪᱷᱩ ᱵᱚᱱ ᱥᱮᱪᱮᱫ ᱟᱠᱟᱱᱟ ᱟᱨ ᱡᱟᱦᱟᱸ ᱛᱤᱱᱟᱹᱜ ᱟᱵᱚᱨᱮᱱ ᱢᱟᱹᱭ ᱠᱚ ᱫᱟᱹᱭ ᱠᱚ ᱟᱨ ᱡᱟᱦᱟᱸ ᱛᱤᱱᱟᱹᱜ ᱵᱟᱹᱵᱩ ᱠᱚ ᱩᱱᱠᱩ ᱦᱚᱸᱵᱚᱱ ᱩᱱᱠᱩ ᱦᱚᱸᱠᱚ ᱧᱮᱞ ᱥᱮᱬᱟ ᱡᱚᱝᱟᱜ-ᱟ ᱡᱮ ᱛᱤᱨᱤᱥᱮ ᱡᱩᱱ ᱨᱮᱫᱚ ᱱᱚᱣᱟ ᱡᱤᱱᱤᱥᱴᱟᱜ ᱦᱩᱭᱩᱜᱼᱟ, ᱟᱵᱚ ᱥᱟᱱᱟᱢ ᱥᱟᱱᱛᱟᱲᱟᱜ ᱟᱨ ᱵᱟᱝ ᱟᱹᱫᱤᱵᱟᱹᱥᱤᱭᱟᱜ ᱾
ᱛᱤᱨᱤᱥᱮ ᱡᱩᱱ ᱫᱚ ᱢᱟᱱᱮ ᱢᱟᱱᱮ ᱪᱮᱫ ᱤᱧ ᱞᱟᱹᱭᱟ ᱠᱚᱱᱳ ᱢᱚᱡᱽ ᱢᱚᱡᱽ ᱥᱮ ᱨᱟᱹᱥᱠᱟᱹ ᱨᱮᱱᱟᱜ ᱢᱟᱱᱮ ᱫᱤᱱ ᱫᱚ ᱵᱟ ᱢᱟᱦᱟᱸ ᱫᱚ ᱵᱟᱝ ᱠᱟᱱᱟ ᱾ ᱚᱱᱟ ᱫᱚ ᱫᱩᱠ ᱨᱮᱱᱟᱜ ᱫᱤᱱ ᱠᱟᱱᱟ, ᱛᱚ ᱚᱱᱠᱟ ᱠᱟᱛᱮᱫ ᱜᱮᱵᱚᱱ ᱡᱮᱱᱚ ᱵᱚᱱ ᱩᱫᱩᱜ ᱦᱚᱪᱚᱭ ᱢᱟ ᱾
ᱦᱚᱭ ᱾ ᱱᱚᱣᱟ ᱫᱚ ᱥᱟᱱᱟ ᱟᱢ ᱥᱟᱱᱛᱟᱲ ᱟᱵᱚ ᱵᱚᱱ ᱢᱮᱛᱟ ᱵᱟᱝ ᱵᱚᱱ ᱜᱚᱝᱠᱮ ᱟᱵᱤᱱᱟᱜ ᱴᱟᱣᱟᱨ ᱠᱟᱹᱡ ᱟᱸᱡᱚᱢ ᱫᱷᱟᱨᱟᱜ ᱠᱟᱱᱟ ᱟᱵᱤᱱᱟᱜ ᱨᱚᱲ ᱴᱟᱜ ᱾
ᱦᱮᱸ ᱦᱮᱸ ᱾